ᱦᱟᱸ ᱦᱮᱞᱳ᱾
ᱦᱩᱸ᱾
ᱦᱳᱭ, ᱦᱳᱭ ᱟᱸᱡᱚᱢᱚ-ᱜ ᱠᱟᱱᱟ᱾
ᱦᱩᱸ ᱤᱧ ᱦᱩᱧ ᱟᱸᱡᱚᱢᱫᱟ ᱱᱚᱸᱰᱮ᱾
ᱟᱪᱪᱷᱟ᱾
ᱞᱮᱭ ᱢᱮ ᱪᱮᱫ ᱠᱚᱢ ᱪᱤᱠᱟᱹᱭᱮᱫ ᱛᱟᱞᱟᱝᱟ᱾
ᱦᱚᱸᱜᱼᱚᱭ ᱚᱲᱟᱜ ᱠᱚᱨᱮ ᱜᱮ ᱮ ᱡᱚᱢ ᱵᱟᱲᱟ ᱠᱟᱛᱮ ᱫᱩᱲᱩᱵ ᱦᱩᱭ ᱠᱟᱱᱟ᱾
ᱟᱢᱜᱮ ᱪᱮᱫ ᱠᱚᱢ ᱪᱤᱠᱟᱹ ᱵᱟᱲᱟᱭᱮᱫᱼᱟ? ᱦᱮᱸ ᱡᱟᱹᱯᱤᱫ ᱦᱩᱭᱩᱜ-ᱟ ᱠᱟᱹᱴᱤᱡ ᱛᱟᱭᱚᱢ᱾ ᱟᱪᱪᱷᱟ ᱟᱪᱪᱷᱟ᱾
ᱜᱮ ᱢᱮᱱᱟᱜ ᱟᱠᱟᱫᱤᱧᱟ ᱤᱧ ᱫᱚ ᱱᱚᱛᱮ ᱯᱷᱟᱸᱠᱟ ᱥᱮᱫ ᱫᱩᱲᱩᱵ ᱟᱠᱟᱱᱟ᱾
ᱦᱩᱸ᱾
ᱛᱟᱞᱦᱮ ᱚᱲᱟᱜ ᱠᱚᱨᱮ ᱪᱮᱫ ᱠᱚᱢ ᱪᱤᱠᱟᱹ ᱵᱟᱲᱟᱭᱮᱫᱟ?
ᱟᱫᱚ ᱪᱟᱥ ᱫᱤᱱ ᱛᱚ ᱛᱟᱞᱦᱮ ᱪᱟᱥ ᱫᱤᱱ ᱛᱚ ᱟᱫᱚ ᱛᱟᱦᱚᱞᱮ ᱚᱱᱟ ᱦᱳᱲᱳ ᱨᱚᱦᱚᱭ ᱠᱚ ᱮᱦᱚᱵ ᱦᱩᱭᱩᱜ ᱞᱟᱹᱜᱤᱫ ᱚᱱᱟᱛᱮ ᱠᱷᱮᱛ ᱠᱚ ᱵᱟᱜᱟᱣ ᱦᱩᱭᱩᱜ ᱠᱟᱱᱟ᱾
ᱦᱩᱸ ᱚᱱᱟ ᱵᱷᱟᱜᱮ ᱜᱮ ᱟᱫᱚ ᱦᱮᱸ ᱛᱚ ᱦᱮᱛᱟᱨ ᱪᱟᱥ ᱫᱤᱱ ᱵᱟᱢ ᱦᱩᱸ᱾
ᱦᱳᱭ ᱦᱳᱭ᱾
ᱦᱮᱸᱛᱟᱨ ᱫᱚ ᱟᱵᱚᱣᱟᱜ ᱡᱷᱚᱛᱚ ᱦᱚᱲᱟᱜ ᱜᱮ ᱠᱟᱹᱢᱤ ᱫᱤᱱ ᱠᱟᱱᱟ ᱡᱷᱚᱛᱚ ᱦᱚᱲ ᱠᱟᱹᱢᱤᱭᱟᱢ ᱴᱩᱠ ᱡᱟ ᱴᱩᱠᱩ ᱚᱲᱟᱜ ᱨᱮᱱᱟᱜ ᱛᱟᱦᱮᱱᱟ ᱚᱱᱟ ᱵᱚᱱ ᱠᱟᱹᱢᱤᱭᱟ ᱚᱱᱟ ᱪᱟᱵᱟ ᱞᱮᱱ ᱠᱷᱟᱱ ᱟᱨᱦᱚᱸ ᱮᱴᱟᱜ ᱥᱮᱫ ᱦᱚᱸᱵᱚᱱ ᱥᱮᱱᱚᱜ-ᱟ ᱠᱤ ᱚᱲᱟᱜ ᱦᱚᱸᱵᱚᱱ ᱛᱟᱦᱮᱱᱟ ᱡᱟᱦᱟᱱᱟᱜ ᱜᱮ, ᱦᱮ ᱥᱮ ᱵᱟᱝ?
ᱦᱩ ᱟᱫᱚ ᱱᱤᱭᱟᱹ ᱚᱠᱛᱚ ᱫᱚᱢᱮ ᱠᱟᱹᱢᱤ ᱵᱟᱹᱲᱛᱤ ᱛᱚ᱾
ᱦᱮ ᱱᱤᱭᱟᱹ ᱥᱚᱢᱚᱭ ᱫᱚ ᱟᱵᱚᱣᱟᱜ ᱥᱚᱢᱚᱭ ᱜᱮ ᱵᱟᱝ ᱦᱩᱭᱩᱜ-ᱟ ᱟᱨ ᱠᱤ᱾
ᱦᱩ ᱛᱚᱞᱟ ᱜᱤᱰᱤ ᱚᱱᱟ ᱛᱟᱭᱚᱢ᱾ ᱠᱷᱮᱛ ᱥᱤ ᱦᱩᱭᱩᱜ-ᱟ ᱟᱲᱮ ᱞᱟᱜ ᱦᱩᱭᱩᱜ-ᱟ ᱟᱨ ᱨᱚᱦᱚᱭ ᱦᱩᱭᱩᱜ-ᱟ ᱾ ᱦᱮᱲᱦᱮᱫ ᱦᱩᱭᱩᱜ-ᱟ ᱟᱹᱰᱤ ᱟᱭᱢᱟ ᱠᱟᱹᱢᱤ ᱱᱤᱛᱚᱜ ᱫᱚ᱾ ᱚᱱᱟ ᱛᱟᱭᱚᱢ ᱟᱨᱚ ᱜᱮᱞᱮ ᱞᱮᱱᱠᱷᱟᱱ ᱟᱵᱟᱨ ᱤᱨ ᱢᱮ ᱚᱱᱟ᱾ ᱚᱵᱟᱨ ᱜᱮᱢᱮᱨ ᱢᱮ ᱦᱚᱸ ᱫᱟᱞ ᱢᱮ᱾
ᱦᱳᱭ᱾
ᱦᱮᱸ᱾ ᱛᱤᱱ ᱜᱷᱟᱹᱲᱤᱡ ᱵᱟᱝ ᱵᱟᱜᱟᱜ ᱠᱟᱱᱟ ᱱᱚᱣᱟ ᱟᱫᱚ ᱥᱩᱠ ᱜᱮ ᱵᱟᱹᱱᱩᱜ ᱦᱳᱭ᱾
ᱟᱨ ᱠᱤ ᱟᱫᱚ᱾
ᱟᱯᱮ ᱠᱚᱜᱮ ᱯᱮ ᱛᱤᱱᱟᱹᱜ ᱦᱟᱹᱵᱤᱡ ᱠᱮᱫᱟ?
ᱩᱱᱫᱤᱱ ᱫᱚ ᱚᱱᱟ ᱠᱚ ᱡᱚᱛᱚᱱ ᱨᱮᱜᱮ ᱛᱟᱦᱮᱸ ᱦᱩᱭᱩᱜ ᱛᱟᱵᱚᱱᱟ ᱡᱮ ᱵᱷᱟᱜᱮ ᱧᱚᱜ ᱡᱚᱛᱚᱱ ᱞᱮᱠᱟ ᱵᱚᱱ ᱡᱮ ᱵᱷᱟᱜᱮ ᱧᱚᱜ ᱵᱚᱱ ᱧᱟᱢᱟ ᱡᱚ ᱠᱚ᱾ ᱚᱱᱟᱜᱮ ᱟᱵᱚ ᱵᱚᱱ ᱪᱮᱥᱴᱟ ᱨᱮᱵᱚᱱ ᱛᱟᱦᱮᱱᱟ ᱟᱨᱠᱤ᱾
ᱦᱩᱸ ᱾
ᱟᱫᱚ ᱚᱱ ᱦᱩᱭᱞᱮᱱ ᱵᱮᱞᱤ ᱞᱮᱱᱠᱷᱟᱱ ᱫᱟᱞ ᱠᱩᱲᱟᱹᱣ ᱠᱟᱛᱮ ᱫᱚ ᱦᱩᱭᱱᱟ ᱛᱟᱨᱯ ᱟᱨᱚ ᱩᱱ ᱠᱤᱪᱷᱩ ᱢᱮᱱᱟᱜ ᱠᱷᱟᱱ ᱩᱱ ᱠᱤᱪᱷᱩ ᱵᱚᱱ ᱨᱚᱦᱚᱭ ᱜᱮᱭᱟ᱾ ᱚᱱᱛᱮ ᱟᱯᱮᱥᱮᱫ?
ᱦᱮᱸ ᱥᱚᱵᱡᱤ ᱠᱚ ᱟᱫᱚ ᱡᱚᱛᱚ ᱫᱚ ᱵᱟᱝ᱾ ᱱᱚᱣᱟ ᱯᱚᱨᱮ ᱫᱚ ᱚᱱᱮ ᱛᱩᱲᱤ ᱠᱚᱠᱚ ᱮᱨ᱾ ᱱᱤᱭᱮᱯ ᱦᱩᱸ ᱦᱩᱸ᱾ ᱟᱨ ᱱᱤᱛᱚᱜ ᱦᱚᱸ ᱥᱚᱵᱡᱤ ᱠᱚ ᱢᱮᱱᱟᱜ ᱟᱠᱟᱫ ᱜᱮᱭᱟ᱾
ᱦᱩᱸ᱾
ᱟᱯᱮ ᱥᱮᱫ ᱫᱚ ᱛᱟᱦᱚᱞᱮ ᱥᱚᱵᱽᱡᱤ ᱠᱚ᱾
ᱱᱤᱛᱚᱜ ᱦᱚᱸ ᱦ ᱢᱮᱱᱟᱜᱟᱜ ᱟᱞᱮᱥᱮᱫ ᱪᱷᱚᱵᱤ ᱠᱚ ᱢᱮᱴᱟᱣ ᱦᱚᱸ ᱧᱟᱢᱟᱤᱧᱟᱹ ᱯᱟᱠᱟ ᱜᱮᱭᱟᱢ ᱢᱟᱴᱷᱚ ᱾ ᱛᱚ ᱡᱚᱛᱚ ᱛᱚᱞᱟ ᱠᱚᱮ ᱜᱤᱰᱤ ᱠᱟᱫᱟ ᱢᱤᱫᱴᱟᱱ ᱵᱟᱨᱭᱟ ᱵᱟᱹᱫᱽ ᱨᱮ ᱵᱟᱠᱷᱟᱱ ᱡᱷᱚᱛᱚ ᱯᱷᱟᱠᱟ᱾ ᱡᱟᱦᱟᱸ ᱦᱤᱛᱚᱜ ᱫᱚ ᱠᱟᱹᱢᱤ ᱡᱟ ᱠᱚ ᱠᱟᱹᱢᱤᱭᱟᱜ ᱠᱟᱱᱟ ᱵᱚᱨᱥᱟ ᱨᱮᱱᱟᱜ ᱠᱟᱹᱢᱤ᱾ ᱚᱱᱠᱟ ᱫᱟᱜ ᱜᱮ ᱵᱟᱹᱱᱩᱜ ᱨᱮᱚᱦᱚᱸᱭ ᱢᱤᱫᱴᱟᱝ ᱦᱚᱸ ᱟᱹᱣᱨᱤ ᱦᱩᱭᱩᱜᱼᱟ᱾ ᱫᱟᱜ ᱜᱮ ᱛᱚᱸᱵᱟᱜᱼᱟ ᱟᱨᱠᱤ ᱤᱭᱟᱹᱟᱹᱨᱮ ᱚᱱᱟ ᱵᱟᱹᱭᱦᱟᱹᱲ ᱨᱮ᱾ ᱛᱟᱯᱚᱨᱮ ᱛᱚ ᱜᱷᱩᱴᱩ ᱥᱮᱫ ᱛᱚ ᱮᱠᱟᱞ ᱜᱮ ᱵᱟᱹᱱᱩᱜᱼᱟ ᱚᱱᱟ ᱫᱚ ᱥᱚᱸᱜᱮ ᱴᱟᱱᱟᱣ ᱟᱸᱡᱮᱫ ᱤᱫᱤᱭᱮᱫᱟᱭ᱾
ᱦᱮᱸ ᱵᱟᱹᱭᱦᱟᱹᱲ ᱨᱮ ᱵᱟᱝ ᱛᱚᱸᱵᱟ ᱞᱮᱱᱠᱷᱟᱱ ᱱᱮᱛᱟᱨ ᱦᱚᱸ ᱜᱷᱩᱴᱩ ᱪᱮᱠᱟᱛᱮ ᱛᱚᱸᱵᱟᱜᱼᱟ᱾
ᱦᱩᱸ ᱦᱩᱸ ᱦᱩᱸ ᱾ ᱫᱟᱜ ᱦᱚᱸ ᱵᱟᱭ ᱫᱟᱜ ᱛᱟᱦᱮ ᱛᱤᱥᱪᱚᱭ ᱫᱟᱜᱱᱟᱜ ᱠᱷᱟᱱ ᱱᱤᱭᱟᱹ ᱫᱟᱜᱟ ᱫᱚ ᱟᱠᱟᱞᱟᱭ ᱥᱮ ᱪᱤᱠᱟᱹᱭᱟᱭ ᱥᱟᱶ᱾ ᱟᱭ ᱫᱟᱭ ᱚᱱᱟ ᱛᱚ ᱵᱟᱝ ᱵᱩᱡᱩᱜ ᱠᱟᱱᱟ ᱵᱩᱡ ᱫ ᱟᱫᱚ᱾ ᱡᱚᱛᱚ ᱦᱚᱲ ᱠᱚᱫᱟ ᱵᱟᱭ ᱫᱫᱟ ᱵᱟᱭ ᱮᱫᱟ ᱭ ᱦᱚᱲ ᱫᱚ ᱞᱟᱹᱭ ᱫᱫᱟ ᱵᱟᱭ ᱫᱫᱟ ᱱᱤᱭᱟᱹ ᱵᱩᱡ ᱛᱚᱪ ᱵᱚᱨᱥᱟ ᱵᱟᱹᱱᱩᱜᱼᱟ ᱫᱟᱜ ᱵᱟᱹᱱᱩᱜᱼᱟ᱾ ᱡᱚᱛᱚ ᱦᱚᱲ ᱚᱱᱠᱟ ᱠᱚ ᱞᱟᱹᱭ ᱫᱟ ᱪᱤᱠᱟᱹᱜ ᱚᱱᱟᱜᱮ ᱪᱮᱫ ᱮ ᱪᱤᱠᱟᱹᱭ ᱫᱟᱯᱮ ᱠᱚᱭᱚᱜ ᱨᱮ ᱛᱟᱹᱜᱤ ᱛᱤ ᱨᱮ ᱛᱟᱦᱮᱸ ᱦᱩᱭᱩᱜᱼᱟ᱾
ᱦᱩᱸ ᱾
ᱦᱮᱸ ᱟᱠᱟᱞ ᱞᱮᱠᱷᱟᱱ ᱫᱚ- ᱠᱤᱪᱷᱩ ᱜᱚᱴᱟᱝ ᱦᱚᱲ ᱵᱚᱱ ᱠᱚᱥᱴᱚᱜᱼᱟ ᱵᱟᱝ ᱫᱚ ᱵᱟᱝ ᱞᱟᱹᱭ ᱢᱮ᱾
ᱦᱳᱭ᱾
ᱞᱟᱹᱭ ᱢᱮᱭᱟ᱾ ᱞᱟᱹᱭᱢᱮ ᱾
ᱦᱮᱸ ᱦᱮᱞᱳ, ᱦᱮᱞᱳ ᱾
ᱦᱮᱸ ᱵᱟᱢ ᱟᱸᱡᱚᱢ ᱮᱫ ᱛᱮ? ᱦᱮᱸᱭᱟ?
ᱦᱮᱸ ᱟᱸᱡᱚᱢ ᱫᱟᱹᱧ, ᱟᱸᱡᱚᱢ ᱫᱟᱹᱧ ᱟᱸᱡᱚᱢ ᱫᱟᱹᱧ ᱟᱸᱡᱚᱢ ᱫᱟᱹᱧ ᱾
ᱚ ᱚᱱᱟᱜᱤᱧ ᱞᱟᱹᱭᱟ ᱟᱠᱟᱞ ᱞᱮᱠᱷᱟᱱ ᱠᱤᱪᱷᱩ ᱜᱚᱴᱟᱝ ᱦᱚᱲ ᱵᱚᱱ ᱠᱚᱥ ᱴᱚᱜᱼᱟ ᱟᱨᱠᱤ ᱵᱟᱝ ᱫᱚ ᱵᱟᱝ ᱾ ᱚᱱᱟ ᱫᱚ ᱪᱤᱠ
ᱦᱮᱸ
ᱟᱢ ᱦᱮᱸᱥᱚᱢ ᱵᱟᱭ ᱫᱟᱜ ᱫᱟᱜ ᱞᱮᱠᱷᱟᱱ ᱟᱫᱚ ᱚᱱᱟ ᱪᱮᱫ ᱟᱵᱚ ᱢᱟᱹᱱᱢᱤ ᱡᱤᱭᱚᱱ ᱠᱚᱥᱴᱚ ᱪᱷᱟᱲᱟ ᱫᱚ ᱚᱱᱟ ᱫᱚ ᱠᱚᱢ ᱦᱚᱲ ᱢᱮᱱᱟᱜ ᱠᱟᱫᱟ ᱵᱷᱟᱜᱽ ᱦᱚᱲᱟᱜ ᱜᱮ ᱠᱚᱥᱴᱚ ᱢᱮᱱᱟᱜ ᱠᱟᱫᱟ ᱟᱵᱚ ᱾ ᱛᱚ ᱦᱮᱡ ᱟᱠᱟᱱᱟ ᱵᱚᱱ ᱫᱷᱟᱹᱨᱛᱤ ᱨᱮ ᱠᱟᱹᱢᱤ ᱢᱮ, ᱡᱚᱢ ᱢᱮ ᱦᱩᱸ ᱾
ᱦᱮᱸ ᱟᱨ ᱥᱩᱠ ᱢᱮᱱ ᱛᱮᱫᱚ ᱤᱱᱠᱟᱹ ᱫᱚ ᱵᱟᱹᱱᱩᱜᱼᱟ ᱛᱚ ᱡᱮ ᱡᱟᱦᱟᱱᱟᱜ ᱡᱤᱱᱤᱥ ᱛᱮᱢ ᱥᱩᱠᱩᱜᱼᱟ ᱚᱱᱟ ᱫᱚ ᱵᱟᱢ ᱧᱟᱢᱟ ᱛᱚ, ᱥᱩᱠ ᱫᱚ ᱚᱱᱠᱟᱱᱟᱜ ᱡᱤᱱᱤᱥ ᱫᱚ ᱵᱟᱝ ᱠᱟᱱᱟ ᱛᱚ ᱥᱩᱠ ᱫᱚ ᱾
ᱦᱳᱭ ᱦᱳᱭ ᱦᱳᱭ ᱾
ᱥᱩᱠ ᱫᱚ ᱦᱳᱭᱜ ᱠᱟᱱᱟ ᱢᱚᱱᱮ ᱨᱮᱜᱮ ᱥᱩᱠ ᱾
ᱦᱳᱭ ᱾ ᱦᱳᱭ ᱢᱚᱱᱮ ᱨᱮᱜᱮ ᱥᱩᱠ ᱢᱟᱱᱮ ᱟᱵᱚᱣᱟᱜ ᱡᱩᱫᱤ ᱢᱚᱱᱮ ᱵᱷᱟᱜᱮ ᱛᱟᱦᱮᱱ ᱛᱟᱵᱚᱱ ᱛᱟᱦᱚᱞᱮ ᱵᱚᱱ ᱥᱩᱠᱜᱼᱟ ᱟᱵᱚᱣᱟᱜ ᱢᱚᱱᱮ ᱡᱩᱫᱤ ᱵᱷᱟᱜᱮ ᱵᱟᱝ ᱛᱟᱦᱮᱱᱟ ᱛᱟᱦᱚᱞᱮ ᱵᱟᱵᱚᱱ ᱥᱩᱠᱩᱜᱼᱟ ᱦᱮ ᱥᱮ ᱪᱮᱫ ᱾
ᱵᱟᱵᱚᱱ ᱥᱩᱠᱩᱜ-ᱟ ᱦᱳᱭ ᱾ ᱵᱟᱝᱠᱷᱟᱱ ᱫᱚ ᱱᱤᱝᱠᱟᱹ ᱫᱚ ᱪᱮᱫ ᱦᱚᱸᱛᱚ ᱵᱟᱝ ᱠᱟᱱᱟ ᱥᱮ ᱾
ᱦᱮᱸ ᱵᱟᱠᱷᱟᱱ ᱟᱹᱰᱤ ᱦᱚᱲ ᱫᱚᱠᱚ ᱞᱟᱹᱭᱟ ᱤᱧ ᱫᱚ ᱱᱚᱣᱟᱛᱮ ᱥᱚᱱᱛᱛᱩᱥᱴᱚ ᱤᱧ ᱫᱚ ᱟᱫᱚ ᱪᱮᱫ ᱦᱚᱸ ᱵᱟᱝ ᱫᱚᱨᱠᱟᱨ ᱛᱤᱧᱟᱹ ᱱᱩᱱᱟᱹᱜ ᱠᱷᱟᱱ ᱜᱮ ᱦᱩᱭ ᱟᱠᱟᱱ ᱛᱤᱧᱟᱹ ᱵᱷᱟᱹᱜᱮ ᱾ ᱫᱤᱱ ᱪᱟᱜ ᱠᱟᱱᱟ, ᱟᱹᱰᱤ ᱦᱚᱲ ᱚᱱᱟ ᱛᱮᱠᱚ ᱥᱩᱠᱜᱼᱟ ᱟᱹᱰᱤ ᱦᱚᱲ ᱫᱚᱠᱚ ᱞᱟᱹᱭᱟ ᱤᱧ ᱫᱚ ᱟᱨᱦᱚᱸ ᱫᱚᱨ ᱠᱟᱨ ᱛᱤᱧᱟᱹ ᱟᱹᱰᱤ ᱠᱚᱥᱴᱚᱜᱼᱟ ᱛᱟᱣ ᱛᱟᱨᱮ ᱢᱚᱫᱫᱷᱮ ᱠᱚᱥᱴᱚ ᱠᱟᱛᱮ ᱨᱮᱦᱚᱸ ᱠᱤᱪᱷᱩ ᱦᱚᱲ ᱫᱚ ᱚᱠᱚᱭ ᱠᱚᱥᱴᱚᱜᱼᱟᱭ ᱚᱠᱚᱭ ᱫᱚ ᱞᱟᱹᱭ ᱫᱟᱭ ᱤᱧᱟᱹᱜ ᱥᱩᱠ ᱫᱚᱨᱠᱟᱨ ᱛᱤᱧᱟ ᱩᱱᱤ ᱫᱚ ᱠᱳᱱᱳ ᱫᱤᱱ ᱵᱟᱭ ᱥᱩᱠ ᱠᱟ ᱩᱱᱤ ᱫᱚ ᱚᱱᱟ ᱥᱩᱠ ᱤᱭᱟᱹ ᱟᱨᱡᱟᱣ ᱨᱮᱜᱮ ᱛᱟᱦᱮᱱᱟᱭ ᱟᱡ ᱫᱚ ᱥᱩᱠ ᱵᱟᱭ ᱧᱟᱢᱟ ᱾ ᱚᱱᱮ ᱚᱝᱠᱟ ᱟᱨ ᱾
ᱟᱨᱚ ᱞᱟᱹᱭ ᱩᱱᱤ ᱫᱚ ᱵᱮᱯᱟᱨ ᱦᱩᱭᱩᱜ ᱠᱟᱱᱟ ᱱᱚᱝᱠᱟ ᱞᱮᱠᱟ ᱢᱟᱱᱮ ᱡᱟᱦᱟᱸᱭ ᱞᱟᱹᱭ ᱟᱭ ᱡᱮ ᱤᱧ ᱫᱚ ᱦᱟᱱᱟ ᱫᱚᱨᱠᱟᱨ ᱛᱤᱧ ᱚᱱᱟ ᱧᱟᱢ ᱠᱟᱛᱮᱫ ᱨᱮᱦᱚᱸ ᱮᱱᱮ ᱠᱷᱟᱱ ᱫᱚ ᱚᱱᱟ ᱪᱤᱠᱟᱜ ᱚᱱᱟ ᱯᱩᱨᱟᱹ ᱞᱮᱱᱠᱷᱟᱱ ᱟᱵᱟᱨ ᱦᱚ ᱟᱨ ᱢᱤᱫᱴᱟᱱ ᱦᱮᱡ ᱮᱱ ᱦᱟᱱᱟ ᱧᱟᱢ ᱞᱮᱠᱷᱟᱱ ᱟᱨ ᱚᱱᱟᱹ ᱯᱩᱨᱟᱹ ᱞᱮᱠᱦᱷᱟᱱ ᱦᱟᱱᱟ ᱧᱟᱢ ᱞᱮᱠᱷᱟᱱ ᱱᱚᱝᱠᱟ ᱞᱮᱠᱟ ᱟᱫᱚ ᱱᱚᱝᱠᱟ ᱠᱟᱛᱮᱫ ᱫᱚ ᱥᱩᱠ ᱵᱟᱝ ᱧᱟᱢᱚᱜᱼᱟ ᱾
ᱦᱩᱸ ᱾
ᱱᱚᱝᱠᱟ ᱜᱮ ᱢᱚᱱᱮ ᱨᱮᱱᱟᱜ ᱟᱥᱟ ᱡᱟᱦᱟ ᱚᱱᱟ ᱜᱮ ᱵᱟᱹᱲᱛᱤ ᱤᱫᱤᱜᱼᱟ ᱾
ᱦᱩᱸ ᱾
ᱟᱢ ᱵᱟᱨ ᱵᱮᱲᱟ ᱡᱚᱢᱮᱢ ᱧᱟᱢ ᱞᱮᱠᱷᱟᱱ ᱜᱮ ᱦᱩᱭ ᱮᱱᱟ ᱾ ᱟᱨ ᱡᱟᱹᱯᱤᱫ ᱮᱸᱱᱮᱠᱷᱟᱱ ᱜᱮ ᱾
ᱱᱚᱣᱟ ᱤᱭᱟᱹ ᱨᱮᱜᱮᱢ ᱛᱟᱦᱮᱱᱟ ᱡᱮ ᱞᱟᱹᱭ ᱟᱢ ᱤᱧ ᱫᱚ ᱦᱟᱱᱟ ᱫᱚᱨᱠᱟᱨ ᱛᱤᱧᱟᱹ ᱱᱚᱣᱟ ᱫᱚᱨᱠᱟᱨ ᱛᱤᱧᱟᱹ ᱟᱢ ᱚᱱᱟ ᱡᱟᱦᱟᱱᱟᱜ ᱜᱮ ᱫᱚᱨᱠᱟᱨ ᱛᱟᱢᱟ ᱚᱱᱟ ᱢᱚᱫᱫᱷᱮ ᱨᱮ ᱟᱢ ᱛᱟᱭᱚᱢ ᱨᱮ ᱛᱟᱦᱮᱸ ᱦᱩᱭᱩᱜ ᱛᱟᱢᱟ ᱥᱮ ᱟᱢ ᱱᱚᱠᱟ ᱠᱟᱹᱢᱤ ᱦᱩᱭᱩᱜ ᱛᱟᱢᱟ ᱾ ᱢᱚᱱᱮ ᱨᱮᱦᱚᱸ ᱠᱚᱥᱴᱚ ᱡᱮ ᱪᱮᱫ ᱠᱟ ᱠᱚ ᱵᱷᱟᱵᱛᱮᱧ ᱠᱟᱹᱢᱤᱭᱟ ᱪᱮᱫᱠᱟ ᱵᱷᱟᱵᱛᱮ ᱵᱟᱹᱧ ᱠᱟᱹᱢᱤᱭᱟ ᱚᱱᱟ ᱧᱟᱢ ᱠᱷᱟᱹᱛᱤᱨ, ᱦᱮᱸᱥᱮ ᱾
ᱟᱵᱟᱨ ᱚᱱᱟ ᱧᱟᱢ ᱠᱟᱛᱮᱜ ᱦᱚᱸ ᱟᱵᱟᱨ ᱵᱟᱹᱲᱛᱤ ᱠᱚᱥᱴᱚ ᱢᱮᱱᱟᱜ ᱟᱠᱟᱫᱟ, ᱚᱱᱟ ᱟᱵᱟᱨᱮᱢ ᱫᱚ ᱫᱚᱦᱚᱭᱟ ᱚᱱᱟ ᱨᱮᱱᱟᱜ ᱟᱵᱟᱨ ᱪᱮᱫ ᱞᱮᱠᱟ ᱠᱟᱛᱮᱢ ᱫᱚᱦᱚᱭᱟ ᱚᱱᱟ ᱢᱟᱱᱮ ᱟᱹᱰᱤ ᱥᱚᱢᱚᱥᱥᱟ ᱢᱮᱱᱟᱜᱼᱟ᱾
ᱦᱩᱸ ᱚᱱᱟᱴᱟᱜ ᱠᱩᱲᱟᱹᱣ ᱞᱮᱱᱠᱷᱟᱱ ᱟᱨᱦᱚᱸ ᱮᱴᱟᱜ ᱴᱷᱮᱱ ᱢᱚᱱᱮ ᱦᱤᱡᱩᱜᱼᱟ ᱞᱮᱭᱟᱢ, ᱦᱮᱸ ᱟᱨ ᱚᱱᱟᱴᱟᱜ ᱮᱢ ᱠᱩᱲᱟᱹᱣ ᱞᱮᱠᱷᱟᱱ ᱧᱟᱢ ᱞᱮᱠᱷᱟᱱᱮᱢ ᱟᱢ ᱞᱟᱹᱭᱟᱢ ᱟᱵᱟᱨ ᱦᱟᱱᱟ ᱫᱚᱨᱠᱟᱨ ᱛᱤᱧᱟᱹ ᱾ ᱢᱟ, ᱦᱮᱸ ᱥᱮ ᱵᱟᱝ ᱟᱨ ᱮᱴᱟᱜᱟᱜ ᱮᱢ ᱯᱟᱸᱡᱟᱭᱟ᱾
ᱦᱮᱸ᱾
ᱦᱮᱸ ᱥᱮ, ᱦᱳᱭ᱾
ᱦᱮᱸ᱾
ᱚᱱᱟ ᱜᱮᱛᱚ᱾ ᱟᱫᱚ ᱡᱷᱚᱛᱚ ᱦᱚᱲᱟᱜ ᱢᱚᱱᱮ ᱜᱮ ᱚᱱᱠᱟᱱ ᱜᱮᱛᱟᱵᱚᱱᱟ ᱪᱤᱠᱟᱹᱭᱟᱢ ᱢᱟ ᱞᱟᱹᱭ ᱢᱮ ᱾
ᱦᱳᱭ ᱦᱳᱭ ᱟᱨ ᱢᱟᱹᱱᱢᱤ ᱡᱤᱭᱚᱱ ᱫᱚ ᱚᱱᱠᱟ ᱜᱮ ᱾
ᱟᱵᱚᱣᱟᱜ ᱵᱟᱝ ᱢᱚᱱᱮ ᱠᱟᱛᱮ ᱛᱮ ᱟᱵᱚᱨᱮᱱ ᱦᱳᱭ᱾
ᱟᱫᱚ ᱢᱟᱹᱱᱢᱤ ᱡᱤᱭᱚᱱ ᱫᱚ ᱚᱱᱠᱟ ᱜᱮᱛᱚ᱾
ᱡᱤᱵᱽᱼᱡᱤᱭᱟᱹᱞᱤ ᱵᱚᱱ ᱦᱳᱭ ᱞᱮᱱᱠᱷᱟᱱ ᱪᱤᱱᱛᱟᱹ ᱵᱟᱝ ᱛᱟᱦᱮᱸ ᱠᱟᱱᱟ ᱾ ᱡᱚᱢ ᱢᱮ ᱧᱩᱭ ᱢᱮ ᱟᱨ ᱡᱟᱹᱯᱤᱫ ᱠᱟᱜ ᱢᱮ᱾
ᱦᱩᱸ, ᱦᱩᱸᱜ-ᱩᱸ᱾ ᱦᱮᱸ ᱫᱟᱲᱟ ᱵᱟᱲᱟᱭ ᱢᱮ ᱨᱟᱹᱥᱠᱟᱹᱭ ᱢᱮ ᱟᱠᱟ ᱴᱷᱩᱰᱩᱨ ᱢᱩᱰᱩᱨ ᱨᱮ ᱵᱚᱞᱚ ᱟᱛᱮᱜ ᱦᱚᱯᱚᱱ ᱧᱚᱜ ᱡᱤᱵᱽ ᱤᱭᱟᱹ ᱠᱷᱟᱱ ᱡᱤᱭᱟᱹᱞᱤ ᱠᱷᱟᱱ ᱟᱨ ᱢᱟᱨᱟᱝ ᱧᱚᱜ ᱤᱡ ᱠᱷᱟᱱ ᱫᱚ ᱫᱟᱬᱟ ᱵᱟᱲᱟᱭ ᱦᱟᱱᱛᱮ ᱱᱟᱛᱮ ᱾
ᱦᱮᱸ᱾
ᱛᱟᱦᱚᱞᱮ ᱮᱠᱷᱚᱱ ᱫᱚ ᱪᱮᱫ ᱠᱚᱢ ᱠᱟᱹᱢᱤ ᱵᱟᱲᱟᱭᱮᱫᱼᱟ?
ᱛᱟᱦᱚᱞᱮ ᱵᱤᱨ ᱨᱮ ᱚᱱᱛᱮ ᱟᱯᱮᱥᱮᱫ ᱪᱮᱫᱠᱟ ᱡᱤᱵᱽᱼᱡᱤᱭᱟᱹᱞᱤ ᱠᱚ ᱢᱮᱱᱟᱜ ᱠᱚᱣᱟ ᱥᱮ ᱵᱟᱝ ᱥᱮᱯᱮ ᱜᱚᱡ ᱪᱟᱵᱟ ᱟᱠᱟᱫ ᱠᱚᱣᱟᱭᱟ᱾ ᱮᱠᱷᱚᱱ ᱫᱚ ᱱᱤᱛᱳᱜ ᱫᱚ ᱢᱮᱱᱟᱜ ᱠᱟᱹᱫᱤᱧ ᱜᱮᱭᱟ ᱮᱢᱱᱤ ᱜᱮ ᱜᱚ ᱜᱚᱴᱟ ᱫᱟᱬᱟ ᱦᱩᱭᱩᱜ ᱠᱟᱱᱟ ᱪᱤᱠᱟᱹᱭᱟᱢ ᱠᱟᱹᱢᱤ ᱠᱟᱹᱢᱤ ᱠᱟᱡᱽ ᱠᱚᱫᱚ ᱵᱟᱹᱱᱩᱜ ᱟᱠᱟᱫᱟ ᱱᱤᱛᱚᱜ ᱚᱲᱟᱜ ᱨᱮ ᱟᱨ ᱵᱟᱭᱨᱮ ᱠᱚᱨᱮ ᱢᱮᱱᱟᱜ ᱜᱮᱭᱟ ᱠᱟᱹᱢᱤ ᱫᱟᱲᱮ ᱞᱮᱠᱷᱟᱱ,
ᱦᱮᱸ ᱦᱮᱸ᱾
ᱟᱫᱚ ᱤᱱᱟᱹ ᱠᱷᱟᱹᱛᱤᱨ ᱜᱮ ᱫᱟᱬᱟᱭ ᱦᱩᱭᱩᱜ ᱠᱟᱱᱟ, ᱦᱮᱸ ᱦᱳᱭ ᱦᱳᱭ᱾
ᱟᱨ ᱵᱟᱝ ᱠᱟᱹᱢᱤ ᱞᱮᱠᱷᱟᱱ ᱫᱚ ᱟᱫᱚ ᱚᱱᱮ ᱪᱮᱫᱚ ᱦᱚᱸ ᱠᱟᱹᱢᱤ ᱫᱚ ᱵᱟᱹᱱᱩᱜ ᱟᱠᱟᱫᱟ ᱦᱩᱸ᱾
ᱟᱫᱚ ᱤᱧ ᱫᱚ ᱚᱲᱟᱜ ᱨᱮᱱᱟᱜ ᱜᱤᱧ ᱠᱟᱹᱢᱤᱭᱟ ᱦᱟᱱᱛᱮ ᱱᱟᱛᱮ ᱵᱟᱭᱨᱮ ᱥᱮᱫ ᱫᱚ ᱵᱟᱧᱪᱟᱜᱼᱟ ᱥᱮ ᱦᱟᱹᱱᱤ ᱦᱚᱣᱟ ᱟᱹᱫᱤᱧᱟᱭ ᱠᱟᱹᱢᱤᱭᱟ ᱪᱟᱜ ᱟᱵᱚᱱ ᱪᱚ ᱚᱱᱛᱮ ᱱᱩᱠᱩ ᱠᱚ ᱞᱟᱹᱭ ᱠᱟᱫᱟ ᱱᱩᱱ ᱦᱚᱲ ᱫᱚᱨᱠᱟᱨᱟ ᱥᱮ ᱩᱱ ᱦᱚᱲ ᱫᱚᱨᱠᱟᱨᱟ ᱚᱱᱟ ᱠᱚ ᱠᱟᱹᱢᱤ ᱠᱚᱫᱚ ᱤᱧ ᱫᱚ ᱵᱟᱹᱧ ᱥᱮᱱ ᱵᱟᱲᱟᱜ ᱜᱮᱭᱟ ᱚᱲᱟᱜ ᱨᱮᱱᱟᱜ ᱜᱤᱧ ᱠᱟᱹᱢᱤ ᱵᱟᱲᱟᱭ ᱜᱮᱭᱟ ᱚᱲᱟᱜ ᱨᱮᱱᱟᱜ ᱜᱮ ᱡᱟᱧ ᱠᱟᱹᱢᱤᱭᱟ ᱚᱱᱟᱜᱮ ᱟᱨᱠᱤ,
ᱟᱪᱪᱷᱟ ᱟᱪᱪᱷᱟ᱾
ᱜᱮ ᱟᱹᱰᱤ ᱟᱥᱛᱚᱢ ᱠᱟᱹᱢᱤ ᱠᱟᱱ ᱛᱤᱧᱟ᱾
ᱟᱨ ᱛᱟᱦᱚᱞᱮ ᱜᱩᱰᱩ ᱠᱚᱫᱚ ᱢᱮᱱᱟᱜ ᱠᱚᱣᱟ ᱥᱮ ᱵᱟᱝ? ᱥᱮᱯᱮ ᱜᱚᱡ ᱪᱟᱵᱟ ᱟᱠᱟᱫ ᱠᱚᱣᱟ ᱩᱱᱠᱩ᱾
ᱟᱞᱮᱥᱮᱫ ᱫᱚ ᱜᱩᱰᱩ-ᱢᱩᱰᱩ ᱢᱤᱫᱴᱟᱝ ᱦᱚᱸ ᱵᱟᱹᱱᱩᱜ ᱠᱚᱣᱟ ᱡᱚᱛᱚ ᱪᱮᱫ ᱤᱧ ᱞᱟᱹᱭᱟ᱾ ᱜᱚᱡ ᱟᱞᱮ ᱫᱚ ᱱᱚᱣᱟ ᱵᱤᱨ ᱫᱤᱥᱚᱢ ᱠᱟᱱᱟᱞᱮ ᱛᱚ᱾ ᱥᱩᱠᱨᱤᱢ ᱡᱚᱢ ᱠᱟᱜ ᱠᱚᱣᱟ?
ᱟᱞᱮ ᱦᱚᱛᱚ ᱵᱤᱨ ᱫᱤᱥᱚᱢᱚᱢ ᱜᱮ᱾
ᱦᱚᱸ ᱵᱟᱭ ᱠᱚᱣᱟ᱾ ᱦᱮᱸ ᱟᱯᱮ ᱦᱚᱸᱵᱤᱨ ᱫᱚᱥᱚᱢ ᱜᱮ? ᱦᱩᱸ ᱳ ᱛᱟᱦᱚᱞᱮ ᱟᱵᱚ ᱫᱚ
ᱦᱳᱭ ᱦᱳᱭ᱾
ᱥᱩᱠᱨᱤ ᱟᱞᱮ ᱢᱤᱫᱴᱟᱝ ᱵᱚᱛᱚᱨ ᱛᱮ ᱵᱟᱹᱱᱩᱜ ᱠᱚᱣᱟ ᱡᱚᱛᱚ ᱠᱚ ᱫᱟᱹᱲ ᱪᱟᱵᱟ ᱱᱤᱛᱚᱜ ᱦᱭᱛᱳ ᱢᱮ ᱢᱤᱫᱴᱟᱝ ᱵᱟᱨᱭᱟ ᱠᱚ ᱦᱮᱡ ᱫᱟᱲᱮᱭᱟᱜᱼᱟ ᱱᱚᱜ ᱞᱟᱴᱟ ᱟᱠᱟᱱᱟ ᱛᱚ ᱱᱤᱛᱚᱜ ᱥᱮᱸᱫᱽᱨᱟ ᱠᱚ ᱱᱤᱛᱚᱜ ᱥᱮᱸᱨᱟ ᱠᱚ ᱨᱮᱦᱚ ᱵᱟᱢ ᱜᱚᱡ ᱫᱟᱲᱮᱭᱟᱠᱚᱣᱟ᱾
ᱦᱮᱸ ᱟᱫᱚ ᱫᱟᱜ ᱛᱚ ᱟᱨ ᱥᱩᱠᱨᱤ ᱢᱤᱫᱷᱟᱣ ᱫᱟᱜ ᱮ ᱧᱟᱢ ᱞᱮᱠᱷᱟᱱ ᱩᱱᱤᱢ ᱟᱴᱚᱠ ᱫᱟᱲᱮᱭᱟᱭᱟ ᱟᱨᱦᱚᱸ᱾
ᱩᱦᱩᱸᱜ ᱩᱦᱩᱸᱜ ᱚᱦᱚ ᱠᱮᱭᱟᱢ᱾
ᱫᱟᱜ ᱨᱮ ᱢᱤᱫ ᱫᱷᱟᱣ ᱡᱚᱵᱮ ᱞᱮᱱᱠᱷᱟᱱ ᱟᱹᱰᱤ ᱟᱴᱚᱠ ᱟᱹᱰᱤ ᱢᱩᱥᱠᱤᱞ ᱜᱮᱭᱟ᱾
ᱦᱩᱸ᱾
ᱟᱫᱚ ᱛᱤᱱ ᱥᱟᱺᱜᱤᱧ ᱮᱢ ᱠᱷᱩᱫᱟᱹᱣᱮᱭᱟ ᱟᱨ ᱱᱤᱛᱚᱜ ᱡᱟ ᱞᱟᱴᱟ ᱟᱠᱟᱱᱟ ᱚᱱᱟ ᱫᱟᱜ ᱧᱟᱢ ᱠᱟᱛᱮᱫ᱾
ᱟᱨ ᱮᱢᱱᱤ ᱨᱮ ᱢᱤ ᱫᱟᱹᱲ ᱨᱮᱜᱮ ᱮᱠᱫᱚᱢ ᱫᱚᱥ ᱵᱟᱨᱚ ᱫᱟᱹᱲ ᱤᱫᱤᱭᱟᱭ ᱟᱨ ᱛᱟᱦᱚᱞᱮ ᱱᱤᱛᱚᱜ ᱵᱟᱹᱱᱩᱜᱼᱟ ᱟᱨ ᱫᱟᱜ ᱮ ᱧᱟᱢᱟ ᱱᱤᱛᱚᱜ ᱫᱚ ᱥᱟᱺᱜᱤᱧ ᱠᱮᱭᱟ᱾
ᱦᱮᱸ᱾
ᱦᱮᱸ᱾ ᱪᱟᱜ ᱜᱮᱭᱟᱯᱮ ᱛᱟᱦᱚᱞᱮ ᱟᱯᱮ ᱥᱮᱸᱫᱽᱨᱟ ᱠᱚ ᱵᱟᱝ?
ᱦᱮᱸ᱾ ᱥᱮᱸᱫᱽᱨᱟ ᱵᱟᱢ ᱪᱟᱞᱟᱣ ᱞᱮᱱᱠᱷᱟᱱ ᱫᱚ ᱟᱫᱚ ᱪᱤᱠᱟᱛᱮ ᱜᱟᱱᱚᱜᱼᱟ᱾ ᱠᱚᱲᱟ ᱜᱤᱫᱽᱨᱟᱹ ᱦᱩᱭ ᱠᱟᱛᱮᱫ ᱡᱩᱫᱤ ᱥᱮᱸᱫᱽᱨᱟ ᱵᱟᱢ ᱥᱮᱱᱚᱜᱼᱟ᱾
ᱦᱩᱭ ᱢᱟᱱᱮ ᱥᱮᱸᱫᱽᱨᱟ ᱪᱮᱞᱮ
ᱦᱮᱸ?
ᱦᱮᱸ ᱛᱚ ᱥᱩ
ᱪᱤᱠᱟᱹ ᱪᱮᱫ ᱪᱮᱫ?
ᱦᱮᱸ ᱥᱩᱠᱨᱤ ᱥᱮᱸᱫᱽᱨᱟ ᱟᱯᱮᱥᱮ ᱠᱩᱞᱟᱹᱭ ᱥᱮ ᱛᱚᱨᱦᱚᱫ ᱥᱮᱸᱫᱽᱨᱟ ᱠᱚ ᱥᱮ ᱡᱟᱸᱢᱵᱽᱲᱩ
ᱡᱚᱛᱚᱜᱮ ᱡᱚᱠᱷᱚᱱ ᱡᱚᱠᱷᱚᱱ ᱡᱟᱦᱟᱱᱤᱡ ᱮ ᱧᱟᱢᱚᱜ ᱩᱱᱜᱮ
ᱡᱟᱢᱵᱲᱩ ᱠᱩᱞᱟᱹᱭ᱾
ᱟᱪᱪᱷᱟ᱾
ᱞᱟᱹᱭᱫᱟᱹᱧ ᱥᱮᱸᱫᱽᱨᱟᱯᱮ ᱪᱟᱜ ᱫᱚ ᱢᱟᱱᱮ ᱱᱤᱭᱟᱹ ᱥᱚᱢᱚᱭ ᱫᱚᱯᱮ ᱪᱟᱜ ᱠᱟᱱᱟ ᱥᱮ ᱵᱟᱝ?
ᱦᱮᱸ ᱟᱨ ᱱᱚᱜᱼᱭ ᱫᱟᱜ ᱞᱮᱠᱷᱟᱱᱮ ᱵᱟᱹᱨᱩᱰᱟᱝ᱾
ᱦᱩᱸ ᱤᱱᱟᱹ ᱥᱩᱢᱟᱹᱭ ᱫᱚ ᱛᱚᱨᱦᱚᱫ ᱠᱚᱠᱚ ᱧᱟᱢᱚᱜ ᱠᱟᱱᱟ ᱡᱟᱢᱲᱳ ᱠᱚᱠᱚ ᱧᱟᱢᱚᱜ ᱠᱟᱱᱟ᱾
ᱦᱮᱸ ᱟᱫᱚ ᱵᱤᱥᱮᱥ ᱠᱚᱨᱮ ᱱᱤᱛᱚᱜ ᱫᱚ ᱱᱚᱜᱚᱭ ᱵᱟᱹᱨᱩᱰᱟᱝ ᱥᱮᱸᱫᱽᱨᱟ ᱥᱮᱱᱚᱜ ᱦᱩᱭᱩᱜ ᱠᱟᱱᱟ ᱡᱚᱠᱷᱚᱱ ᱜᱮ ᱫᱟᱜ ᱮᱫᱟᱭ ᱟᱨ ᱵᱟᱹᱨᱩᱰᱟᱝ ᱯᱟᱸᱡᱟᱭ ᱪᱟᱞᱟᱜ ᱢᱮ ᱫᱮᱱ᱾
ᱦᱮᱸ᱾ ᱦᱩᱸ ᱛᱚ ᱟᱫᱚ ᱞᱟᱹᱭᱤᱴ ᱠᱟᱫᱟᱢ ᱞᱟᱹᱭᱤᱴ ᱠᱟᱛᱮᱢ ᱥᱮᱱ ᱮᱱᱟ ᱟᱭᱩᱵ ᱛᱟᱢ ᱥᱤᱧ ᱛᱟᱢ ᱥᱩᱨ ᱥᱩᱯᱩᱨ ᱠᱚᱨᱮ ᱟᱨᱠᱤ ᱟᱫᱚ ᱥᱤᱧ ᱵᱮᱲᱟ ᱫᱚ ᱪᱮᱫ ᱤᱧ ᱞᱟᱹᱭᱟ ᱱᱤᱛᱳᱜ ᱫᱚ᱾ ᱚᱱᱛᱮ ᱟᱨ ᱚᱠᱟ ᱠᱚᱨᱮ ᱤᱭᱟᱹ ᱠᱚ ᱢᱮᱱᱟᱜ ᱠᱟᱫᱟ ᱜᱟᱹᱰᱟᱭᱟᱹ ᱠᱚ ᱯᱩᱠᱷᱨᱤ ᱠᱚ ᱢᱮᱱᱟᱜ ᱠᱟᱜ-ᱟ᱾
ᱵᱟᱹᱨᱩᱰᱟᱝ ᱥᱮᱸᱫᱽᱨᱟ ᱫᱚ ᱱᱚᱜᱼᱚᱭ ᱟᱭᱩᱵ ᱵᱮᱲᱟ ᱜᱮ ᱥᱮᱱᱚᱜ ᱦᱩᱭᱩᱜ ᱜᱮᱭᱟ᱾
ᱦᱮᱸ ᱦᱮᱸ